ᱦᱮᱸ᱾
ᱟᱝ ᱜᱚᱞᱯᱷᱚ ᱭᱟ, ᱟᱵᱚ ᱡᱟᱦᱟᱸ ᱤᱥᱠᱩᱞ ᱩᱸ ᱠᱚᱨᱮ ᱤᱛᱩᱱ ᱟᱥᱲᱟ ᱮᱸ ᱵᱤᱫᱟᱹᱜᱟᱲ ᱠᱚᱨᱮ ᱢᱟᱨᱟᱝ ᱢᱟᱨᱟᱝ ᱡᱮᱜᱮᱫ ᱵᱤᱫᱟᱹᱜᱟ ᱡᱟᱦᱟᱸ ᱢᱤᱫᱴᱟᱱ ᱥᱟᱛᱟᱢ ᱢᱮᱱᱟᱜᱼᱟ, ᱱᱟᱜᱟᱢ ᱚᱱᱟ ᱱᱟᱜᱟᱢ ᱥᱟᱛᱟᱢ ᱪᱮᱫ ᱪᱮᱫ ᱠᱚ ᱚᱱᱟ ᱥᱟᱶᱛᱮ ᱯᱚᱨ ᱯᱚᱨ ᱱᱟᱜᱟᱢ, ᱚᱛᱱᱚᱜ, ᱡᱤᱭᱟᱱ, ᱵᱤᱧᱡᱤᱭᱟᱱ, ᱥᱟᱬᱮᱥ, ᱦᱩᱰᱤᱧ ᱢᱮᱴᱪᱷᱟ ᱠᱷᱟᱴᱭᱚ ᱢᱟᱪᱷᱟ ᱛᱮᱞᱟᱝ ᱜᱚᱞᱯᱷᱚ ᱤᱫᱤᱼᱟ᱾
ᱦᱳᱭ ᱡᱮᱢᱚᱱ ᱡᱟᱦᱟᱸ ᱞᱮᱠᱟ ᱱᱟᱜᱟᱢ ᱫᱚ ᱦᱚᱸᱜ-ᱚᱭ ᱞᱟᱦᱟᱛᱮ ᱡᱟᱦᱟᱸ ᱞᱟᱹᱰᱦᱟᱹᱭ ᱠᱚ ᱦᱩᱭ ᱠᱟᱱᱟ ᱟᱵᱚᱣᱟᱜ ᱡᱚ ᱥᱤᱫᱷᱩ ᱠᱟᱹᱱᱩ ᱯᱷᱩᱞᱳ ᱡᱷᱟᱱᱚ ᱩᱱᱠᱩ ᱦᱩᱞ ᱢᱟᱦᱟ ᱠᱚ ᱦᱩᱭ ᱠᱟᱱᱟ ᱚᱱᱟ ᱠᱚ ᱱᱤᱭᱮ ᱟᱨ ᱱᱚᱛᱮ ᱤᱝᱨᱮᱡᱽ ᱠᱚ ᱥᱟᱞᱟᱜ ᱡᱚᱠᱷᱚᱱ ᱠᱚ ᱞᱟᱹᱲᱦᱟᱹᱭ ᱞᱮᱫᱟ ᱠᱚ ᱚᱱᱟ ᱚᱱᱟ ᱠᱚ ᱟᱨ ᱱᱚᱛᱮ ᱡᱟᱦᱟᱸ ᱯᱚᱞᱟᱥᱤ ᱡᱩᱫᱽᱫᱷᱚ ᱠᱚ ᱞᱟᱹᱭ ᱮᱫᱟ, ᱯᱨᱚᱛᱷᱚᱢ ᱵᱤᱥᱥᱚ ᱡᱩᱫᱽᱫᱷᱚ, ᱫᱤᱛᱤᱭᱚ ᱵᱤᱥᱥᱚ ᱡᱩᱫᱽᱫᱷᱚ ᱦᱳᱭ ᱚᱱᱟ ᱠᱚ ᱱᱤᱭᱮ᱾
ᱢᱟᱱᱮ ᱢᱤᱫ ᱠᱟᱛᱷᱟ ᱛᱮᱵᱚᱱ ᱞᱤ ᱞᱟᱜᱼᱟ ᱱᱟᱜᱟᱢ ᱫᱚ ᱚᱱᱟ ᱵᱚᱱ ᱵᱟᱲᱟᱭᱟ, ᱡᱟᱦᱟᱸ ᱟᱵᱚ ᱯᱟᱨᱚᱢ ᱪᱟᱞᱟᱜ ᱠᱟᱱ ᱫᱤᱱ ᱜᱮ ᱡᱷᱚᱛᱚ ᱱᱟᱜᱟᱢ ᱥᱟᱠᱟᱢ ᱨᱮ ᱚᱨ ᱨᱟᱠᱟᱵᱚᱜ ᱠᱟᱱᱟ᱾ ᱢᱮᱱᱠᱷᱟᱱ ᱚᱱᱟ ᱠᱚ ᱢᱩᱫᱽᱨᱮ ᱡᱟᱦᱟᱸ ᱠᱚ ᱮᱠᱵᱟᱨᱮ ᱮᱱ ᱢᱟᱱᱮ ᱜᱩᱨᱩᱛᱚᱣᱳ ᱯᱩᱱᱚ ᱡᱤᱱᱤᱥ ᱠᱟᱱᱟ ᱚᱱᱟ ᱠᱚᱜᱮ ᱱᱟᱸᱜᱟᱢ ᱥᱟ- ᱥᱟᱠᱟᱢ ᱨᱮᱫᱚ ᱚᱞ ᱢᱮᱱᱟᱜᱼᱟ, ᱡᱮᱢᱚᱱ ᱱᱟᱸ- ᱜᱟᱢ ᱫᱚ ᱟᱹᱰᱤ ᱞᱮᱠᱟ ᱱᱟᱜᱟᱢ ᱦᱩᱭ ᱫᱟᱲᱮᱭᱟᱜᱼᱟ ᱢᱤᱫᱴᱟᱝ ᱟᱛᱩ ᱨᱮᱱᱟᱜ ᱱᱟᱜᱟᱢ ᱢᱤᱫᱴᱟᱝ ᱢᱟᱹᱱᱢᱤᱭᱟᱜ ᱱᱟᱜᱟᱢ ᱫᱤᱥᱚᱢ ᱨᱮᱱᱟᱜ ᱱᱟᱜᱟᱢ, ᱥᱟᱶᱛᱟ ᱨᱮᱱᱟᱜ ᱱᱟᱜᱟᱢ
ᱦᱳᱭ᱾
ᱡᱩᱫᱤ ᱢᱟᱹᱱᱢᱤᱭᱟᱜ ᱱᱟᱜᱟᱢ ᱚᱸᱜ ᱞᱮᱠᱷᱟᱱ ᱯᱟᱹᱦᱤᱞ ᱢᱟᱹᱱᱢᱤ ᱪᱮᱜ ᱠᱟ ᱵᱚᱱ ᱛᱟᱦᱮᱸ ᱠᱟᱱᱟ ᱱᱤᱛ- ᱢᱟᱱᱢᱤᱭᱚᱸᱜ ᱦᱮᱸ ᱥᱮ ᱵᱟᱝ
ᱦᱳᱭ᱾
ᱡᱩᱫᱤ ᱮᱸ ᱡᱩᱫᱤᱧ ᱞᱟᱹᱭᱼᱟᱢᱟ ᱵᱤᱨ ᱵᱩᱨᱩ ᱨᱮᱱᱟᱜ ᱱᱟᱜᱟᱢ ᱪᱮᱫ ᱞᱮᱠᱟ ᱛᱟᱦᱮᱸ ᱠᱟᱱᱟ?
ᱞᱟᱦᱟᱛᱮ ᱡᱮᱢᱚᱱ ᱵᱤᱨ ᱵᱩᱨᱩ ᱨᱮ ᱪᱮᱲᱮ ᱠᱚ, ᱠᱚ ᱪᱮᱲᱮ ᱠᱚᱫᱚ ᱱᱤᱛᱩᱜ ᱦᱚᱸᱠᱚ ᱧᱮᱞᱚᱜ ᱠᱟᱱ ᱜᱮᱭᱟ ᱪᱮᱲᱮ ᱠᱚ, ᱠᱚ, ᱠᱩᱞ ᱠᱚ, ᱵᱟᱱᱟ ᱠᱚ, ᱟᱭᱢᱟ ᱞᱮᱠᱟᱱ ᱡᱤᱵᱽᱼᱡᱤᱭᱟᱹᱞᱤ ᱠᱚᱠᱚ ᱛᱟᱦᱮᱸᱠᱟᱱᱟ ᱛᱟᱹᱨᱩᱵ ᱠᱚ ᱵᱟᱜ ᱠᱚ, ᱢᱮᱱᱠᱷᱟᱱ ᱱᱤᱛᱚᱜ ᱫᱚ ᱩᱱᱠᱩ ᱫᱚ ᱩᱱᱟᱹᱜ ᱵᱟᱝᱠᱚ ᱧᱮᱞ ᱧᱟᱢᱚᱜ ᱠᱟᱱᱟ, ᱚᱱᱟ ᱠᱚᱫᱚ ᱡᱷᱚᱛᱚ ᱡᱟᱦᱟᱸ ᱟᱵᱚᱣᱟᱜ ᱵᱳᱭ ᱨᱮᱱᱟᱜ ᱥᱟᱛᱼᱼ ᱢᱟᱱᱮ, ᱵᱩᱭ ᱨᱮ ᱪᱷᱟᱯᱟ ᱠᱟᱛᱮᱫ ᱢᱮᱱᱟᱜ-ᱟ᱾
ᱦᱮᱸ ᱢᱟᱱᱮᱼᱼ ᱵᱤᱨ ᱵᱩᱨᱩ ᱠᱚᱨᱮᱱᱟᱜ ᱱᱟᱜᱟᱢ ᱡᱩᱫᱤ ᱵᱚᱱ ᱞᱟᱹᱭᱟ, ᱯᱟᱹᱦᱤᱞ ᱫᱚ ᱵᱤᱨ ᱵᱩᱨᱩ ᱫᱚᱢᱮ ᱵᱟᱹᱲᱛᱤ ᱛᱟᱦᱮᱸ ᱠᱟᱱᱟ ᱫᱟᱨᱮ ᱱᱟᱹᱲᱤ ᱠᱚᱻ ᱡᱤᱭᱟᱹᱞᱤ ᱠᱚ ᱯᱟᱹᱦᱤᱞ ᱫᱚᱢᱮ ᱠᱚ ᱛᱟᱸᱦᱮᱠᱟᱱ ᱱᱮᱛᱟᱨ ᱫᱚ ᱱᱟᱥᱮ ᱠᱚ ᱠᱚᱢ ᱜᱟᱱ ᱥᱮ ᱠᱚᱢ ᱧᱚᱜ ᱵᱚᱱ ᱧᱮᱞᱮᱫ ᱠᱚᱣᱟ, ᱱᱚᱣᱟ ᱢᱤᱫᱴᱟᱝ ᱵᱤᱨ ᱵᱩᱨᱩ ᱨᱮᱱᱟᱜ ᱱᱟᱜᱟᱢ᱾ ᱚᱱᱠᱟᱜᱮ ᱢᱤᱫᱴᱟᱝ ᱡᱟᱦᱟᱸ ᱤᱥᱼᱼ ᱠᱩᱞ ᱠᱚᱨᱮ ᱤᱛᱩᱱ ᱟᱥᱲᱟ ᱠᱚᱨᱮ ᱠᱚ ᱯᱟᱲᱦᱟᱣᱮᱫ ᱵᱚᱱᱟ ᱥᱮ ᱯᱟᱲᱦᱟᱜ ᱫᱟᱵᱚᱱ, ᱚᱱᱠᱟᱱᱟᱜ ᱱᱟᱜᱟᱢ ᱟᱹᱰᱤ ᱞᱮᱠᱟᱱᱟᱜ ᱱᱟᱜᱟᱢ ᱱᱚᱝᱠᱟ ᱵᱚᱱ ᱯᱟᱲᱦᱟᱣ ᱮᱫᱟ᱾ ᱟᱵᱚ ᱫᱤᱥᱚᱢ ᱨᱮᱱᱟᱜ ᱱᱟᱜᱟᱢ ᱵᱟᱭᱨᱮ ᱫᱤᱥᱚᱢ ᱨᱮᱱᱟᱜ ᱱᱟᱜᱟᱢ ᱦᱮᱸ ᱥᱮ ᱵᱟᱝ?
ᱦᱳᱭ᱾
ᱟᱪᱪᱷᱟ ᱟᱢ ᱱᱟᱜᱟᱢ ᱯᱟᱲᱦᱟᱣ ᱠᱟᱛᱮᱜᱩᱹᱻ ᱪᱮᱫᱠᱟᱢ ᱵᱩᱡᱷᱟᱹᱣᱟ ᱟᱹᱭᱠᱟᱹᱣᱟᱢ ᱪᱮᱫᱠᱟ?
ᱱᱟᱜᱟᱢ ᱯᱟᱲᱦᱟᱣ ᱠᱟᱛᱮᱜ ᱟᱹᱰᱤ ᱢᱚᱸᱡᱽ ᱜᱤᱧ ᱵᱩᱡᱷᱟᱹᱣᱟ, ᱠᱟᱨᱚᱱ ᱞᱟᱦᱟ ᱛᱮᱱᱟᱜ ᱪᱮᱫ ᱪᱮᱫ ᱜᱷᱚᱴᱟᱣ ᱞᱮᱱᱟ ᱠᱟᱹᱦᱱᱤ ᱠᱚ ᱚᱱᱟ ᱠᱚ ᱯᱟᱲᱦᱟᱣ ᱠᱟᱛᱮ ᱟᱹᱰᱤ ᱢᱚᱡᱽ ᱜᱤᱧ ᱵᱩᱡᱷᱟᱹᱣ ᱜᱮᱭᱟ᱾
ᱦᱮᱸ ᱱᱟᱜᱟᱢ ᱯᱟᱲᱦᱟᱣ ᱠᱟᱛᱮᱫ ᱟᱹᱰᱤ ᱠᱤᱪᱷᱩ ᱵᱚᱱ ᱵᱩᱡᱷᱟᱹᱣ ᱧᱟᱢᱟ ᱡᱟᱦᱟᱸ ᱫᱚᱻ ᱟᱵᱚᱣᱟᱜ ᱞᱟᱦᱟᱛᱮ ᱟᱵᱚ ᱵᱟᱝ ᱛᱟᱦᱮᱸ ᱨᱮᱻ ᱪᱮᱫ ᱠᱚ ᱜᱚᱴᱟᱣ ᱞᱮᱱ ᱞᱟᱦᱟᱛᱮ ᱱᱚᱣᱟ ᱢᱮᱫ ᱛᱮ ᱵᱟᱢ ᱧᱮᱞ ᱠᱟᱫᱟ ᱢᱮᱱᱠᱷᱟᱱ ᱱᱤᱛᱚᱜ ᱯᱟᱲᱦᱟᱣ ᱛᱟᱞᱟᱛᱮᱢ ᱵᱩᱡᱷᱟᱹᱣ ᱮᱫᱟ᱾ ᱚᱱᱟ ᱠᱚ ᱯᱟᱲᱦᱟᱣ ᱨᱮᱫᱚ ᱜᱮᱭᱟᱱ ᱧᱟᱢᱚᱜ-ᱟ᱾ ᱢᱟᱥᱮᱯ ᱧᱟᱢᱚᱜ-ᱟ᱾
ᱦᱳᱭ᱾ ᱵᱚᱱ ᱫᱤᱥᱟᱹ ᱠᱟᱫᱟ ᱱᱤᱛᱚᱜ ᱵᱚᱱ ᱯᱟᱲᱦᱟᱣ ᱠᱟᱛᱮ ᱵᱚᱱ ᱵᱩᱡᱷᱟᱹᱣ ᱫᱟᱲᱮᱭᱟᱜ-ᱟ ᱟᱨᱠᱤ᱾
ᱦᱩᱸᱻ ᱟᱨ ᱱᱟᱜᱟᱢ ᱨᱮᱱᱟᱜ ᱟᱵᱚ ᱠᱟᱛᱷᱟ ᱵᱚᱱ ᱞᱟᱹᱭ ᱞᱮᱠᱷᱟᱱ, ᱟᱵᱚᱻ ᱱᱚᱛᱮᱻ ᱥᱟᱱᱟᱢ ᱞᱮᱠᱟᱱᱟᱜ ᱜᱮ ᱱᱟᱜᱟᱢ ᱥᱮᱫ ᱵᱚᱱ ᱧᱮᱞ ᱫᱟᱲᱮᱭᱟᱜᱼᱟ, ᱥᱟᱱᱟᱢ ᱡᱟᱦᱟᱸ ᱜᱮ ᱯᱟᱨᱚᱢ ᱪᱟᱜ ᱠᱟᱱᱟ ᱱᱟᱜᱟᱢ ᱠᱟᱱᱟ ᱢᱮᱱᱠᱷᱟᱱ ᱱᱤᱛᱚᱜ ᱱᱤᱛᱚᱜ ᱫᱚ ᱚᱛᱱᱚᱜ ᱥᱮ ᱵᱷᱩᱜᱩᱞ ᱟᱛᱮ ᱞᱟᱝ ᱜᱟᱞᱢᱟᱨᱟᱜ-ᱟ᱾ ᱛᱟᱦᱚᱞᱮ ᱵᱷᱩᱜᱩᱞ ᱡᱩᱫᱤᱢ ᱞᱟᱹᱭᱟ ᱵᱷᱩᱜᱳᱞ ᱠᱚᱨᱮ ᱫᱚ ᱪᱮᱫ ᱪᱮᱫ ᱥᱟᱛᱟᱢ ᱠᱚᱠᱚ ᱯᱟᱲᱦᱟᱣ ᱠᱟᱱᱟ? ᱪᱮᱫ ᱪᱮᱫ ᱡᱤᱱᱤᱥ ᱠᱚᱠᱚ ᱯᱟᱲᱦᱟᱣ ᱵᱚᱱᱟ?
ᱵᱷᱩᱜᱚᱞ ᱥᱟᱛᱟᱢ ᱨᱮᱫᱚ ᱦᱩᱭᱩᱜ ᱠᱟᱱᱟ ᱱᱤᱛᱚᱜ ᱦᱚᱸᱜ-ᱚᱭ ᱚᱛ ᱦᱟᱥᱟ ᱠᱚ ᱱᱤᱭᱮ ᱢᱤᱫ ᱫᱚ ᱡᱚᱠᱷᱚᱱ ᱡᱟᱦᱟᱸ ᱵᱷᱩᱢᱤᱠᱚᱢᱯᱚ ᱦᱩᱭᱩᱜ-ᱟ ᱪᱮᱫ ᱠᱷᱟᱹᱛᱤᱨ ᱦᱩᱭᱩᱜ-ᱟ, ᱩᱰᱩᱠᱚᱜ-ᱟ ᱚᱱᱟ ᱠᱚ ᱪᱮᱫ ᱠᱷᱟᱹᱛᱤᱨ ᱩᱰᱩᱠᱚᱜᱼᱟ? ᱟᱨ ᱱᱚᱛᱮᱻ ᱚᱠᱟ ᱚᱠᱟ ᱫᱮᱥ ᱥᱮ, ᱚᱠᱟ ᱚᱠᱟ ᱨᱟᱡᱽᱡᱚ, ᱚᱠᱟ ᱚᱠᱟ ᱩᱸ-ᱜ ᱚᱠᱟ ᱠᱚᱨᱮ ᱟᱵᱚ ᱢᱮᱱᱟᱜ ᱵᱚᱱᱟ ᱚᱱᱟ ᱠᱚ ᱡᱟᱦᱟᱸ ᱢᱮᱯ ᱠᱚ ᱞᱟᱹᱭᱫᱟ ᱚᱱᱟ ᱠᱚ ᱧᱮᱞ
ᱦᱮᱸ ᱟᱵᱚᱻ ᱚᱛᱚᱱᱚᱜ ᱢᱟᱱᱮ ᱱᱚᱰᱮ ᱵᱚᱱ ᱵᱟᱰᱟᱭ ᱧᱟᱢᱵᱚᱜ-ᱟ ᱟᱵᱚᱣᱟᱜ ᱱᱚᱣᱟ ᱞᱮ ᱞᱮᱜᱮᱡ ᱫᱷᱩᱲᱤ ᱫᱷᱟᱹᱨᱛᱤ ᱩᱱ ᱢᱟᱨᱟᱝ ᱚᱱᱟ ᱢᱩᱚᱫᱽᱫᱨᱮ ᱟᱵᱚ ᱡᱟᱦᱟᱸ ᱫᱤᱥᱚᱢ ᱨᱮ ᱢᱮᱱᱟᱜ ᱵᱚᱱ, ᱟᱵᱚ ᱵᱷᱟᱨᱚᱛ ᱫᱤᱥᱚᱢ ᱨᱮ ᱢᱮᱱᱟᱜ ᱵᱚᱱᱟ ᱡᱟᱦᱟᱸᱭ ᱟᱨᱦᱚᱸ ᱩᱱᱟᱹᱜ ᱜᱚᱴᱟᱝ ᱫᱤᱥᱚᱢ ᱢᱮᱱᱟᱜ ᱠᱚᱣᱟ ᱚᱱᱟ ᱚᱱᱟ ᱫᱤᱥᱚᱢ ᱨᱮᱱᱟᱜ ᱥᱟᱱᱟᱢ ᱡᱤᱱᱤᱥᱮᱢ ᱵᱩᱡᱽ ᱫᱟᱲᱮᱭᱟᱜ ᱚᱛᱱᱚᱜ ᱯᱟᱲᱦᱟᱣ ᱠᱟᱛᱮᱫ᱾ ᱟᱵᱚᱣᱟᱜ ᱫᱷᱟᱹᱨᱛᱤ ᱛᱤᱱ ᱢᱟᱨᱟᱝᱟ? ᱟᱵᱚᱣᱟᱜ ᱱᱚᱣᱟ ᱵᱷᱟᱨᱚᱛ ᱫᱤᱥᱚᱢ ᱥᱮ ᱥᱤᱧᱚᱛ ᱚᱱᱟ ᱥᱤᱧᱚᱛ ᱫᱤᱥᱚᱢ ᱨᱮ ᱚᱠᱟ ᱫᱷᱟᱨᱮ ᱦᱮᱢᱟᱞ ᱵᱩᱨᱩ ᱢᱮᱱᱟᱜ-ᱟ ᱚᱠᱟ ᱫᱷᱟᱨᱮ ᱚᱜᱚᱢ ᱫᱚᱨᱭᱟ ᱢᱮᱱᱟᱜ-ᱟ ᱚᱠᱟ ᱫᱷᱟᱨᱮ ᱮᱸ ᱪᱮᱫ ᱠᱚ ᱞᱟᱹᱭᱟ ᱚᱠᱟ ᱞᱮᱠᱟ ᱚᱠᱟ ᱚᱠᱟ ᱴᱚᱴᱷᱟ ᱠᱚᱨᱮ ᱚᱠᱟ ᱦᱟᱥᱟ ᱢᱮᱱᱟᱜ-ᱟ᱾ ᱚᱠᱟ ᱵᱤᱨᱵᱩᱨᱩ ᱦᱮᱸ ᱞᱟᱹᱭ ᱢᱮ
ᱟᱨ ᱱᱚᱛᱮ ᱵᱩᱡᱷᱟᱹᱣ ᱧᱟᱢ ᱫᱟᱲᱮᱭ ᱟᱵᱚᱱ ᱡᱮ ᱚᱠᱟ ᱥᱮᱫ ᱚᱠᱟᱴᱟᱜ ᱫᱤᱠ ᱠᱟᱱᱟ, ᱚᱱᱟ ᱡᱟᱦᱟᱸ ᱚᱛᱱᱚᱜ ᱯᱟᱲᱦᱟᱣ ᱠᱟᱛᱮ ᱵᱚᱱ ᱵᱩᱡᱷᱟᱹᱣ ᱫᱟᱲᱮᱭᱟᱜ-ᱟ ᱡᱮ ᱚᱠᱟ ᱥᱮᱫ ᱯᱩᱨᱵᱚ ᱫᱤᱠ ᱯᱚᱥᱪᱤᱢ ᱯᱚᱥᱪᱤᱢ ᱫᱤᱠ ᱩᱛᱚᱨ ᱫᱚᱠᱷᱤᱱ ᱚᱱᱠᱟᱱᱟᱜ ᱫᱤᱠ ᱠᱚᱵᱚᱱ ᱵᱟᱲᱟᱭ ᱧᱟᱢ ᱫᱟᱲᱮᱭᱟᱜ-ᱟ ᱾
ᱦᱮᱸ ᱾ ᱟᱪᱪᱷᱟ ᱚᱛᱱᱚᱜ ᱯᱟᱲᱦᱟᱣ ᱠᱟᱛᱮᱫ ᱟᱢ ᱮᱸ ᱟᱨ ᱪᱮᱫ ᱪᱮᱫ ᱠᱚᱢ ᱵᱟᱲᱟᱭ ᱧᱟᱢ ᱫᱟᱲᱮᱭᱟᱜ-ᱟ᱾
ᱚᱱᱟ ᱠᱚᱜᱮ ᱚᱛ ᱦᱟᱥᱟ ᱦᱚᱭ ᱦᱸᱤᱥᱤᱫ
ᱦᱮᱸ ᱾ ᱡᱩᱫᱤᱧ ᱞᱟᱹᱭᱟ ᱚᱛᱚᱱᱚᱜ ᱨᱮ ᱡᱩᱫᱤᱢ ᱞᱟᱹᱭ ᱠᱷᱟᱱ ᱵᱩᱨᱩ ᱤᱫᱤ ᱠᱟᱛᱮᱢ ᱯᱟᱲᱦᱟᱜ ᱠᱟᱱᱟ᱾ ᱯᱟᱲᱦᱟᱣᱟ ᱫᱟᱵᱚᱱ ᱛᱟᱦᱚᱞᱮ ᱵᱩᱨᱩᱱᱟ ᱮᱸ ᱥᱮ ᱱᱟᱹᱭ ᱠᱚᱨᱮᱱᱟᱜ ᱪᱮᱫ ᱠᱚ ᱫᱚᱱᱚᱜ ᱤᱫᱤ ᱠᱟᱛᱮᱫ ᱯᱟᱲᱦᱟᱣ ᱨᱮ ᱟᱰᱤ ᱦᱩᱰᱤᱧ ᱢᱟᱪᱷᱟ ᱛᱮᱢ ᱞᱟᱹᱭᱟ ᱾
ᱱᱟᱹᱭ ᱱᱟᱞᱟ ᱠᱚᱫᱚ ᱪᱮᱜ ᱞᱮᱠᱟ ᱠᱟᱛᱮᱜ ᱦᱟᱹᱡᱩᱜ ᱠᱟᱱᱟ ᱥᱮ ᱪᱮᱜ ᱞᱮᱠᱟ ᱠᱟᱛᱮᱜ ᱫᱟᱜ ᱦᱩᱭᱩᱜ ᱠᱟᱱᱟ ᱩᱱᱟᱹᱜ ᱡᱟᱦᱟᱹᱭ ᱦᱚᱭ ᱦᱩᱭᱩᱜ ᱠᱟᱱᱟ ᱡᱟᱦᱟᱸ ᱦᱟᱥᱟ ᱨᱮᱱᱟᱜ ᱠᱷᱚᱭ ᱠᱚ ᱦᱳᱭᱳᱜ ᱠᱟᱱᱟ ᱦᱟᱥᱟ ᱠᱷᱚᱭ ᱠᱟᱛᱮᱜ ᱜᱮᱛᱚ ᱫᱟᱜ ᱠᱚ ᱪᱟᱞᱟᱜ ᱠᱟᱱᱟ ᱥᱮ ᱚᱱᱟ ᱠᱚ ᱪᱮᱫᱟᱜ ᱠᱷᱚᱭᱚᱜ ᱠᱟᱱᱟ ᱪᱮᱫ ᱞᱮᱠᱟᱱ ᱦᱟᱥᱟ ᱠᱟᱱᱟ ᱟᱨ ᱱᱚᱛᱮ ᱵᱩᱨᱩ ᱠᱚ ᱪᱮᱫ ᱞᱮᱠᱟᱛᱮ ᱪᱮᱜᱠᱟ ᱠᱟᱛᱮᱜ ᱦᱩᱭ ᱠᱟᱱᱟ ᱪᱤᱠᱟᱹᱛᱮ ᱦᱩᱭ ᱠᱟᱱᱟ ᱦᱩᱭ ᱚᱱᱟᱠᱚ ᱾
ᱮᱸ ᱡᱚᱠᱷᱚᱱ ᱱᱚᱸᱰᱮ ᱱᱟᱹᱭ ᱨᱮᱱᱟᱜ ᱠᱟᱛᱷᱟᱢ ᱞᱟᱹᱭ ᱠᱮᱫᱟ ᱟᱵᱚ ᱵᱚᱱ ᱧᱮᱞᱟ ᱢᱤᱫᱴᱟᱝ ᱵᱩᱨᱩ ᱠᱷᱚᱱ ᱡᱚᱠᱷᱚᱱ ᱡᱷᱟᱨᱱᱟ ᱩᱰᱩᱜᱚᱸᱜ-ᱟ ᱥᱮ ᱟᱹᱛᱩᱫᱟᱜ ᱠᱟᱛᱮᱜ ᱡᱚᱠᱷᱚᱱ ᱢᱤᱫᱴᱟᱝ ᱱᱟᱹᱭ ᱛᱮᱭᱟᱨᱚᱜ-ᱟ ᱥᱮ ᱜᱟᱰᱟ ᱛᱮᱭᱟᱨᱚᱜ-ᱟ ᱚᱱᱟ ᱡᱚᱠᱷᱚᱱ ᱯᱟᱹᱭᱞᱟᱹ ᱟᱹᱛᱩᱜ-ᱟ ᱦᱟᱹᱡᱩᱜ-ᱟ ᱛᱚᱠᱷᱚᱱ ᱟᱫᱚ ᱧᱮᱞ ᱢᱮ ᱦᱟᱥᱟ ᱵᱟᱹᱞᱤ ᱠᱚ ᱡᱷᱚᱛᱚ ᱫᱷᱟᱥᱠᱟᱣ ᱟᱹᱜᱩᱭᱟ ᱥᱮ ᱦᱮᱲ ᱟᱹᱜᱩᱭᱟᱭ ᱦᱮᱸ ᱥᱮ ᱵᱟᱝ᱾
ᱦᱳᱭ ᱾
ᱛᱟᱨᱯᱚᱨ ᱟᱵᱚ ᱛᱟᱞᱟ ᱢᱟᱞᱟ ᱨᱮᱵᱚᱱ ᱧᱮᱞ ᱧᱟᱢᱟ ᱚᱱᱟ ᱠᱚ ᱦᱟᱥᱟ ᱫᱚ ᱱᱟᱹᱭ ᱠᱷᱟᱹᱲᱪᱩᱝ ᱱᱟᱛᱮ ᱠᱷᱟᱹᱲᱪᱩᱝ ᱠᱟᱛᱮᱜ ᱵᱟᱹᱭ ᱵᱟᱹᱭᱛᱮ ᱪᱟᱞᱟᱜ-ᱟ ᱩᱱ ᱥᱩᱢᱚᱭ ᱫᱚ ᱚᱱᱟ ᱡᱟᱦᱟᱸ ᱮᱢ ᱵᱟᱹᱞᱤ ᱠᱚ ᱦᱟᱥᱟ ᱠᱚ ᱥᱮ ᱚᱱᱟ ᱠᱚᱫᱚ ᱡᱷᱚᱛᱚ ᱱᱚᱰᱮ ᱜᱮᱢᱮᱨ ᱟᱹᱜᱩᱭᱟ ᱛᱟᱞᱟᱢᱟᱞᱟ ᱨᱮᱫᱚ ᱾
ᱦᱳᱭ ᱟᱫᱚ ᱚᱸᱰᱮ ᱫᱚ ᱵᱩᱨᱩ ᱵᱮᱱᱟᱜ-ᱟ ᱡᱮᱢᱚᱱ ᱮᱴᱟᱜ ᱵᱩᱨᱩ ᱥᱮᱜ ᱠᱷᱚᱱ ᱦᱚᱸᱭ ᱫᱟᱜ ᱞᱤᱸᱜᱤ ᱟᱬᱜᱚᱱ ᱠᱟᱱᱟ ᱚᱱᱟ ᱫᱟᱜ ᱞᱤᱸᱜᱤ ᱞᱤᱸᱜᱤ ᱛᱮᱜᱮ ᱠᱷᱟᱨᱟᱝ ᱦᱤᱡᱩᱜ-ᱟ᱾ ᱛᱟᱨᱯᱚᱨᱮ ᱟᱵᱟᱨ ᱮᱴᱟᱜ ᱥᱮᱜ ᱨᱮ ᱦᱟᱥᱟ ᱡᱚᱢᱟᱜ-ᱟ ᱟᱨᱦᱚᱸ ᱚᱱᱛᱮ ᱨᱮ ᱵᱩᱨᱩ ᱠᱚ ᱵᱩᱨᱩ ᱞᱮᱠᱟᱛᱮ ᱛᱮᱭᱟᱨᱚᱜ-ᱟ ᱚᱱᱟᱨᱮ ᱫᱟᱨᱮ ᱱᱟᱹᱲᱤ ᱦᱩᱭᱩᱜ-ᱟ᱾
ᱢᱟᱱᱮ ᱵᱩᱨᱩ ᱞᱮᱠᱟ ᱵᱚᱞᱛᱮ ᱪᱤᱠᱠᱟ ᱟᱸ ᱡᱩᱫᱤ ᱢᱤᱫᱴᱟᱝ ᱱᱟᱹᱭ ᱟᱹᱛᱩᱜ-ᱟ ᱚᱱᱟ ᱛᱟᱞᱟ ᱨᱮᱫᱚ ᱦᱟᱥᱟ ᱠᱟᱛᱮᱜ ᱢᱩᱪᱟᱹᱜᱮᱱ ᱵᱚᱫᱤᱯ ᱡᱟᱦᱟᱸ ᱠᱚ ᱞᱟᱹᱭᱟ᱾ ᱢᱟᱱᱮ ᱡᱚᱠᱷᱚᱱ ᱱᱟᱹᱭᱨᱮ ᱢᱟᱨᱟᱝ ᱥᱟᱜᱚᱨ ᱚᱜᱚᱢ ᱫᱚᱨᱭᱟ ᱨᱮ ᱢᱮᱱ ᱫᱟ ᱦᱟᱸᱜ ᱩᱱ ᱥᱚᱢᱚᱡ ᱱᱚᱣᱟ ᱰᱷᱤᱯ ᱞᱮᱠᱟ ᱛᱮᱭᱟᱨᱚᱜᱼᱟ ᱾
ᱦᱳᱭ ᱾
ᱦᱩᱸ ᱾ ᱟᱪᱪᱷᱟ ᱟᱯᱮ ᱥᱮᱫ ᱱᱟᱹᱭ ᱢᱮᱱᱟᱜᱼᱟ ᱥᱮ ᱱᱟᱹᱭ ᱢᱮᱫ ᱛᱮᱢ ᱧᱮᱞ ᱟᱠᱟᱫᱟ?
ᱢᱮᱫ ᱛᱮᱫᱚᱧ ᱧᱮᱞ ᱵᱟᱲᱟ ᱟᱠᱟᱫᱟ ᱢᱮᱱᱠᱷᱟᱱ ᱱᱟᱹᱭ ᱠᱚᱫᱚ ᱵᱟᱹᱱᱩᱜᱼᱟ ᱟᱞᱮ ᱥᱮᱫ ᱫᱚ ᱾
ᱚ ᱜᱟᱰᱟ ᱠᱚ?
ᱜᱟᱰᱟ ᱠᱚᱫᱚ ᱵᱟᱹᱱᱩᱜᱼᱟ ᱦᱚᱯᱚᱱ ᱦᱚᱯᱚᱱ ᱡᱟᱦᱟᱸ ᱡᱷᱟᱨᱱᱟ ᱠᱷᱮᱛ ᱥᱟᱭᱤᱰ ᱥᱟᱭᱤᱰ ᱨᱮ ᱛᱟᱞᱟ ᱛᱟᱞᱟ ᱛᱮ ᱪᱟᱞᱟᱜᱼᱟ ᱢᱟᱨᱟᱝ ᱧᱚᱜ ᱡᱷᱟᱨᱱᱟ ᱠᱮᱱᱮᱞ ᱞᱮᱠᱟ ᱚᱱᱟ ᱡᱷᱟᱨᱱᱟ ᱠᱚᱫᱚ ᱢᱮᱱᱟᱜᱼᱟ ᱾ ᱚᱱᱟ ᱡᱷᱟᱨᱱᱟ ᱫᱷᱟᱨᱮ ᱫᱷᱟᱨᱮ ᱛᱮᱦᱚᱸ ᱫᱟᱨᱮ ᱱᱟᱹᱲᱤ ᱠᱚ ᱢᱮᱱᱟᱜᱼᱟ, ᱢᱟᱱᱮ ᱡᱟᱦᱟᱸ ᱡᱷᱟᱨᱱᱟ ᱵᱚᱞᱛᱮ ᱫᱟᱜ ᱞᱤᱸᱜᱤᱜᱼᱟ ᱫᱟᱜ ᱠᱚ ᱚᱱᱮ ᱞᱟᱛᱟᱨ ᱠᱷᱚᱱ ᱡᱟᱦᱟᱸ ᱞᱟᱛᱟᱨ ᱠᱷᱚᱱ ᱫᱟᱜ ᱵᱟᱝ ᱡᱷᱟᱨᱱᱟᱜᱼᱟ?
ᱚᱱᱟ ᱫᱟᱜ ᱡᱷᱟᱨᱱᱟ ᱠᱟᱛᱮᱜ ᱜᱮ ᱱᱚᱝᱠᱟ, ᱡᱮᱢᱚᱱ ᱠᱮᱱᱮᱞ ᱵᱟᱨ ᱫᱷᱟᱨᱮ ᱟᱹᱰᱮ ᱞᱮᱠᱟ ᱛᱟᱦᱮᱱᱟ ᱛᱟᱞᱟ ᱨᱮᱫᱚ ᱱᱟᱞᱟ ᱱᱟᱞᱟ ᱛᱟᱦᱮᱱᱟ ᱚᱱᱠᱟ ᱜᱮ ᱢᱟᱨᱟᱝ ᱧᱚᱜ ᱢᱮᱱᱟᱜᱼᱟ ᱾ ᱫᱟᱜ ᱚᱸᱰᱮ ᱛᱳᱫᱳᱜᱼᱟ ᱡᱷᱟᱨᱱᱟᱜᱼᱟ ᱟᱨ ᱟᱹᱛᱩ ᱪᱟᱞᱟᱜᱼᱟ ᱚᱱᱠᱟ ᱾
ᱩᱸ ᱾ ᱡᱷᱟᱨᱱᱟ ᱟᱞᱮ ᱥᱮᱫ ᱦᱚᱸ ᱛᱟᱦᱮᱸ ᱠᱟᱱᱟ ᱱᱮᱛᱟᱨ ᱫᱚ ᱚᱱᱟ ᱡᱷᱟᱨᱱᱟ ᱨᱮᱫᱚ ᱚᱝᱠᱟ ᱫᱟᱜ ᱫᱚ ᱵᱟᱝ ᱡᱷᱟᱨᱱᱟᱼᱟ ᱾
ᱚ ᱾
ᱛᱟᱦᱮ ᱞᱟᱦᱟ ᱛᱮᱫᱚ ᱡᱷᱟᱨᱱᱟ ᱫᱟᱜ ᱛᱮᱦᱚᱸ ᱠᱚ ᱦᱩᱭ ᱠᱚᱜᱼᱟ ᱾ ᱟᱨ ᱡᱟᱦᱟᱸ ᱠᱮᱱᱮᱞ ᱫᱟᱜ ᱮᱢ ᱞᱟᱹᱭ ᱠᱮᱫᱟ ᱡᱟᱦᱟᱸ ᱥᱮᱫ ᱫᱚ ᱩᱸ ᱦᱟᱥᱟ ᱠᱚᱨᱮ ᱡᱮᱢᱚᱱ ᱩᱥᱩᱞ ᱦᱟᱥᱟ ᱧᱚᱜ ᱜᱮᱭᱟ, ᱵᱮᱥᱤ ᱱᱚᱸᱰᱮ ᱥᱮᱨᱢᱟ ᱫᱟᱜ ᱵᱟᱝ ᱪᱟᱜᱼᱟ ᱥᱮ ᱚᱱᱛᱮ ᱫᱚ ᱱᱟᱹᱭ ᱠᱚ ᱵᱟᱹᱱᱩᱜ ᱚᱱᱠᱟ ᱫᱚ ᱠᱮᱱᱮᱞ ᱠᱚ ᱟᱹᱜᱩ ᱠᱟᱜᱼᱟ ᱟᱫᱚ ᱚᱱᱟ ᱠᱮᱱᱮᱞ ᱨᱮᱱᱟᱜ ᱫᱟᱜ ᱛᱮᱜᱮ ᱪᱟ ᱥᱵᱟᱥ ᱦᱩᱭᱩᱜᱼᱟ ᱾
ᱦᱳᱭ ᱾
ᱦᱮᱸ ᱾ ᱟᱪᱪᱷᱟ ᱱᱟᱹᱭ ᱜᱟᱰᱟ ᱠᱚᱨᱮ ᱟᱵᱚ ᱵᱚᱱ ᱧᱮᱞ ᱠᱟᱫᱟ ᱡᱟᱦᱟᱸ ᱱᱟᱹᱭ ᱞᱟᱝ ᱞᱟᱹᱭ ᱠᱮᱫᱟ ᱚᱱᱟ ᱫᱷᱟᱨᱮ ᱠᱚᱨᱮ ᱡᱟᱦᱟᱸ ᱦᱟᱥᱟ ᱠᱚ ᱛᱟᱦᱮᱱᱟ ᱚᱱᱟ ᱠᱚᱫᱚ ᱟᱹᱰᱤ ᱩᱫᱽᱵᱚᱨ ᱥᱮ ᱥᱟᱨ ᱡᱟᱛᱤᱭᱚ ᱦᱟᱥᱟ ᱛᱟᱦᱮᱱᱟ ᱚᱱᱟ ᱠᱚᱨᱮ ᱪᱟᱥᱵᱟᱥ ᱦᱚᱸ ᱱᱟᱯᱟᱭ ᱦᱩᱭᱩᱜᱼᱟ ᱾
ᱦᱳᱭ, ᱢᱮᱱᱠᱷᱟᱱ ᱡᱩᱫᱤ ᱫᱚᱢᱮ ᱡᱟᱹᱥᱛᱤ ᱫᱟᱜ ᱦᱤ ᱡᱩᱜᱼᱟ ᱚᱱᱟ ᱦᱚᱛᱚᱭ ᱚᱱᱟ ᱦᱚᱭ ᱜᱚᱦᱚᱲ ᱤᱫᱤ ᱛᱚᱹᱨᱟᱭᱟ ᱾
ᱦᱮᱸ ᱦᱮᱸ ᱾ ᱦᱟᱥᱟ ᱫᱚ ᱩᱱ ᱨᱮᱜᱮ ᱡᱚᱢᱟ ᱡᱚᱠ ᱦᱮᱸ ᱡᱚᱠᱷᱚᱱ ᱯᱚᱞᱤ ᱦᱟᱥᱟ ᱫᱚ ᱩᱱ ᱨᱮᱜᱮ ᱮᱸ ᱛᱮᱭᱟᱨᱚᱜᱼᱟ ᱡᱚᱠᱷᱚᱱ ᱫᱟᱜ-ᱮ ᱵᱩᱱᱱᱟᱹ ᱠᱮᱫᱟ ᱵᱩᱱᱱᱟᱹ ᱯᱚᱨ ᱚᱱᱟ ᱞᱚᱥᱚᱫ ᱦᱟ ᱫᱟᱜ ᱡᱚᱠᱷᱚᱱ ᱜᱮ ᱱᱚᱸᱰᱮ ᱛᱤᱸᱜᱩ ᱛᱟᱦᱮᱱᱟ ᱟᱫᱚ ᱚᱱᱟ ᱯᱩᱞᱤ ᱠᱚᱫᱚ ᱠᱷᱮᱛ ᱨᱮ ᱡᱚᱢᱟᱜᱼᱟ, ᱩᱱ ᱨᱮᱜᱮ ᱚᱱᱟ ᱫᱚ ᱩᱨᱵᱚᱨ ᱛᱮᱭᱟᱨᱚᱜᱼᱟ ᱾
ᱦᱳᱭ ᱾
ᱟᱪᱪᱷᱟ ᱛᱟᱦᱚᱞᱮ ᱟᱵᱚ ᱵᱚᱱ ᱵᱩᱡᱽ ᱠᱮᱫᱟ ᱱᱚᱣᱟ ᱚᱛᱱᱚᱜ ᱯᱟᱲᱦᱟᱣ ᱠᱟᱛᱮᱫ ᱱᱚᱣᱟ ᱩᱸ ᱟᱵᱚᱣᱟᱜ ᱫᱷᱩᱲᱤ ᱫᱷᱟᱹᱨᱛᱤ ᱨᱮᱱᱟᱜ ᱥᱟᱱᱟᱢ ᱞᱮᱠᱟᱱ ᱵᱚᱱ ᱦᱮᱸ ᱥᱮ ᱵᱟᱝ?
ᱦᱳᱭ ᱾
ᱡᱮᱢᱚᱱ ᱵᱚᱱ ᱞᱟᱹᱭᱟ ᱦᱩ ᱚᱛ ᱞᱟᱛᱟᱨ ᱠᱚᱨᱮᱜ ᱦᱚᱸ, ᱪᱤᱠᱟ ᱛᱷᱟᱨ ᱛᱷᱟᱨ ᱢᱮᱱᱟᱜᱼᱟ, ᱚᱱᱟ ᱦᱚᱸᱵᱚᱱ ᱵᱟᱰᱟᱭ ᱧᱟᱢᱟ᱾
ᱟᱨ ᱦᱚᱸᱜᱼᱚᱭ ᱱᱤᱛᱚᱜ ᱡᱮ, ᱦᱚᱭ ᱦᱤᱸᱥᱤᱫ ᱦᱤᱡᱩᱜ ᱠᱟᱱᱟ ᱪᱮᱫ ᱞᱮᱠᱟ᱾ ᱦᱤᱡᱩᱜ ᱠᱟᱱᱟ, ᱫᱟᱜᱟᱭ ᱫᱟᱜ ᱡᱟᱹᱲᱤ ᱦᱳᱭᱳᱜᱼᱟ, ᱥᱮ ᱥᱤᱛᱩᱝ ᱦᱳᱭᱳᱜ ᱚᱱᱟ ᱠᱚ᱾ ᱡᱚᱛᱚ ᱠᱤᱪᱷᱩ ᱵᱚᱱ ᱵᱟᱲᱟᱭ ᱫᱟᱲᱮᱭᱟᱜᱼᱟ, ᱢᱟᱱᱮ ᱡᱟᱦᱟᱸ ᱡᱚᱱᱛᱨᱚ ᱠᱚ ᱦᱤᱥᱟᱹ, ᱤᱭᱟᱹᱛᱮ ᱧᱮᱞ ᱠᱟᱛᱮ ᱟᱨᱠᱤ᱾
ᱮᱦᱸ, ᱟᱨ ᱚᱛᱱᱚᱜ ᱯᱟᱲᱦᱟᱣ ᱠᱟᱛᱮᱫ ᱜᱮ, ᱴᱚᱴᱷᱟ ᱠᱤᱭᱟᱹ ᱨᱮᱱᱟᱜ ᱡᱟᱦᱟᱸ ᱦᱟᱹᱴᱤᱧ ᱠᱚ, ᱚᱱᱟ ᱠᱚᱦᱚᱸ ᱵᱚᱱ ᱵᱩᱡᱽ ᱫᱟᱲᱮᱭᱟᱜᱼᱟ, ᱯᱟᱲᱦᱟᱣ ᱛᱟᱞᱟ ᱛᱮ, ᱦᱮᱸ ᱥᱮ ᱵᱟᱝ᱾
ᱦᱳᱭ, ᱴᱚᱴᱷᱟ ᱠᱤᱭᱟᱹ ᱢᱟᱱᱮ
ᱴᱚᱴᱷᱟᱠᱤᱭᱟᱹ ᱢᱟᱱᱮ ᱢᱤᱫᱴᱟᱝ ᱡᱟᱭᱜᱟ ᱱᱟᱜ, ᱚᱠᱟ ᱡᱟᱭᱜᱟ ᱨᱮᱱᱟᱜ ᱦᱟᱥᱟ ᱫᱚ ᱟᱨᱟᱜ ᱧᱚᱜ ᱜᱮᱭᱟ᱾ ᱡᱮᱢᱚᱱ ᱚᱠᱟ, ᱡᱟᱭᱜᱟ ᱨᱮᱱᱟᱜ ᱦᱟᱥᱟ ᱫᱚ ᱯᱩᱲ ᱜᱮᱭᱟ᱾
ᱦᱳᱭ, ᱦᱳᱭ, ᱡᱚᱠᱷᱚᱱ ᱠᱩᱧ ᱞᱟᱛᱟᱨ ᱥᱮᱱᱟᱜ ᱠᱚᱛᱮ ᱦᱟᱥᱟ, ᱫᱚᱩᱧ ᱫᱷᱤᱨᱤ ᱫᱷᱤᱨᱤ ᱦᱩᱭᱩᱜᱼᱟ ᱚᱱᱟ, ᱛᱟᱭᱚᱢᱛᱮ ᱡᱟᱦᱟᱸ ᱥᱟᱥᱟᱝ ᱥᱟᱥᱟᱝ ᱦᱟᱥᱟ ᱠᱚ ᱦᱩᱭᱩᱜᱼᱟ, ᱵᱟᱝ ᱥᱮ᱾
ᱦᱮᱸ-ᱦᱮᱸ-ᱦᱮᱸ᱾ ᱟᱨᱚᱸ ᱵᱤᱨ ᱠᱚᱨᱮᱱᱟᱜ ᱡᱟᱦᱟᱸ ᱫᱟᱨᱮ, ᱠᱚᱨᱮᱱᱟᱜ ᱦᱚᱸᱵᱚᱱ ᱯᱟᱞᱴᱟᱣ ᱵᱚᱱ ᱧᱮᱞᱟ᱾ ᱟᱵᱚ ᱴᱷᱮᱱ ᱡᱟᱱᱟᱜ-ᱟ᱾ ᱧᱮᱞ ᱢᱮ ᱮᱴᱟᱜ, ᱵᱩᱨᱩ ᱡᱟᱭᱜᱟ ᱠᱚᱨᱮ ᱫᱚ, ᱚᱱᱟ ᱠᱚ ᱫᱟᱨᱮ ᱵᱟᱹᱱᱩᱜᱼᱟ᱾
ᱦᱳᱭ,
ᱟᱨ ᱡᱤᱭᱟᱹᱞᱤ ᱠᱚᱦᱚᱸ, ᱱᱚᱝᱠᱟ ᱵᱚᱱ ᱧᱮᱞ ᱠᱚᱣᱟ᱾ ᱟᱞᱟᱫᱟ-ᱟᱞᱟᱫᱟ ᱜᱮ, ᱵᱷᱮᱜᱜᱟᱨ- ᱵᱷᱜᱟᱨ ᱢᱮᱱᱟᱜ ᱠᱚᱣᱟ᱾
ᱦᱳᱭ,
ᱢᱟᱱᱮ ᱡᱷᱚᱛᱚ ᱡᱤᱭᱟᱹᱞᱤ ᱫᱚ, ᱡᱮᱢᱚᱱ ᱢᱩᱨᱩᱵᱷᱩᱢᱤ ᱠᱚᱨᱮ ᱫᱚ, ᱩᱴ ᱠᱚᱠᱚ ᱛᱟᱦᱮᱱᱟ᱾ ᱵᱤᱨ ᱫᱤᱥᱚᱢ ᱠᱚᱨᱮ ᱫᱚ, ᱵᱚᱦᱩᱛ ᱦᱟᱹᱛᱤ ᱠᱚᱠᱚ ᱛᱟᱦᱮᱱᱟ᱾
ᱦᱚᱭ,
ᱚᱝᱠᱟ ᱼᱼ